ᱦᱮᱞᱳ ᱡᱚᱦᱟᱨ ᱜᱮ ᱜᱚᱢᱠᱮ
ᱦᱚᱸ ᱡᱚᱦᱟᱨ ᱜᱤ ᱪᱮᱫ ᱞᱮᱠᱟ ᱵᱮᱥ ᱵᱟᱲᱟ ᱜᱤ
ᱦᱳᱭ ᱵᱮᱥ ᱵᱟᱲᱟ ᱜᱮ ᱟᱹᱞᱤᱧ ᱫᱚ ᱟᱨ ᱚᱱᱛᱮ ᱜᱮ ᱞᱟᱹᱭ ᱵᱮᱱ ᱟᱵᱮᱱ ᱜᱮ ᱪᱮᱫ ᱞᱮᱠᱟ ᱢᱮᱱᱟᱜ ᱵᱮᱱᱟ ᱟᱨ ᱚᱲᱟᱜ ᱠᱚ ᱠᱚᱥᱮᱫ ᱪᱮᱫ ᱞᱮᱠᱟ ᱢᱮᱱᱟᱜ ᱠᱚᱣᱟ
ᱱᱚᱛᱮ ᱦᱚᱸ ᱜᱚᱝᱠᱮ ᱵᱮᱥ ᱵᱟᱲᱟ ᱜᱮ ᱚᱱᱛᱮ ᱜᱮ ᱚᱱᱛᱮ
ᱦᱳᱭ ᱱᱚᱛᱮ ᱜᱮ ᱱᱚᱛᱮ ᱦᱚᱸ ᱡᱚᱛᱚ ᱠᱚᱜᱮ ᱱᱟᱯᱟᱭ ᱵᱟᱲᱟ ᱜᱮ ᱟᱨ ᱱᱟᱯᱟᱭ ᱵᱚᱱ ᱛᱟᱦᱮᱸ ᱞᱮᱱ ᱦᱮᱸᱜᱤ ᱱᱚᱣᱟ ᱢᱟᱱᱮ ᱥᱩᱞᱩᱠ ᱥᱚᱝᱥᱟᱨ ᱨᱮ ᱢᱚᱸᱡᱽ ᱵᱩᱱ ᱛᱟᱦᱮᱱᱟ ᱦᱮᱸ ᱥᱮ ᱵᱟᱝ?
ᱦᱮᱸ ᱠᱟᱱ ᱜᱮ ᱚᱱᱟ ᱢᱚᱸᱡᱽ ᱵᱩᱱ ᱢᱚᱸᱡᱽ ᱵᱩᱱ ᱛᱟᱦᱮᱸ ᱞᱮᱱᱠᱷᱟᱱ ᱪᱮᱛᱟᱱ ᱥᱮᱫ ᱚᱱᱟ ᱟᱥᱤᱨᱵᱟᱫᱽ ᱛᱮ ᱥᱟᱱᱟᱢ ᱦᱚᱲ ᱜᱤ ᱵᱚᱞᱮ
ᱛᱟᱦᱚᱞᱮ ᱜᱚᱝᱠᱮ ᱟᱯᱮᱥᱮᱫ ᱫᱚ ᱫᱟᱜ ᱡᱟᱹᱯᱩᱫ ᱫᱚ ᱱᱟᱦᱟᱸᱜ ᱪᱮᱫ ᱞᱮᱠᱟ ᱱᱤᱭᱟᱹᱛᱟᱠ ᱫᱚ?
ᱫᱟᱜ ᱡᱟᱹᱯᱩᱫ ᱫᱚ ᱜᱚᱝᱠᱮ ᱱᱮᱛᱟᱨ ᱱᱚᱜᱼᱚᱭ ᱮᱦᱚᱵ ᱠᱟᱱᱟ᱾ ᱵᱟᱨ ᱥᱟᱯᱛᱟ ᱠᱷᱚᱜ ᱥᱮᱛᱟᱜ ᱟᱨ ᱟᱹᱭᱩᱵ ᱵᱚᱞᱮ ᱵᱟᱨ ᱥᱚᱢᱚᱭ᱾ ᱫᱚ ᱯᱩᱨᱟᱹᱜᱤ ᱡᱟᱹᱯᱩᱫ ᱮ ᱞᱟᱜᱟᱣ ᱫᱟ᱾
ᱦᱳᱭ ᱟᱞᱮ ᱯᱟᱦᱚᱴᱟ ᱥᱮᱫ ᱦᱚᱸ ᱚᱱᱠᱟ ᱜᱮ ᱜᱚᱝᱠᱮ ᱟᱞᱮ ᱥᱮᱫ ᱦᱚᱸ ᱵᱟᱨ ᱫᱤᱱ ᱠᱷᱚᱱ ᱦᱟᱸᱜ ᱵᱟᱭ ᱫᱟᱜ ᱠᱟᱫᱟ᱾ᱟᱫᱚ ᱦᱟᱯᱛᱟ ᱫᱤᱱ ᱞᱟᱦᱟ ᱠᱷᱚᱡ ᱫᱚ ᱦᱟᱸᱜ ᱛᱷᱚᱲᱟᱭ ᱡᱟᱹᱲᱤ ᱵᱟᱲᱟ ᱞᱮᱫ ᱜᱮᱭᱟ᱾ ᱟᱫᱚ ᱱᱟᱦᱟᱜ ᱱᱚᱜᱼᱚᱭ ᱧᱮᱞᱚᱜ ᱠᱟᱱᱟ᱾ ᱡᱟᱦᱟᱸ ᱮᱱᱛᱮᱫ ᱵᱟᱨ ᱫᱤᱱ ᱠᱷᱚᱡ ᱫᱚ ᱵᱟᱭ ᱥᱟᱢᱟᱣ ᱟᱠᱟᱫ ᱛᱮ ᱱᱟᱦᱟᱜ ᱛᱷᱚᱲᱟ ᱜᱟᱱᱞᱮ ᱠᱚᱥᱴᱚ ᱧᱚᱜ ᱠᱟᱱᱟ, ᱪᱟᱥ ᱠᱟᱹᱢᱤ ᱫᱤᱱ ᱮᱱᱛᱮᱫ ᱵᱟᱭ ᱫᱟᱜ ᱮᱫ ᱠᱟᱱᱟ ᱟᱨ ᱟᱯᱷᱚᱨ ᱠᱚ ᱱᱟᱦᱟᱜ ᱱᱚᱜ-ᱚᱭ ᱦᱟᱨᱟ ᱡᱟᱣᱨᱟᱜ ᱠᱟᱱᱟ ᱟᱨ ᱠᱷᱮᱛ ᱠᱚ ᱱᱟᱦᱟᱜ ᱚᱱᱠᱟ ᱵᱟᱝ ᱥᱤ ᱠᱟᱱᱛᱮ ᱵᱚᱞᱮ ᱛᱷᱚᱲᱟ ᱠᱚᱥᱴᱚ ᱧᱚᱜ ᱜᱮ ᱵᱩᱡᱷᱟᱹᱜ ᱠᱟᱱᱟ᱾ ᱟᱫᱚ ᱱᱟᱦᱟᱜ ᱪᱚᱴ ᱪᱟᱸᱫᱩᱣᱟᱜ ᱫᱟᱭᱟ ᱡᱩᱫᱤ ᱢᱮᱱᱟᱜ ᱠᱷᱟᱱ ᱱᱟᱦᱟᱜ ᱥᱚᱢᱚᱭ ᱨᱮ ᱦᱟᱜ ᱫᱟᱜ ᱜᱮᱭᱟ ᱦᱳᱭ ᱥᱮ ᱾ ᱮᱱᱛᱮ ᱪᱚᱴ ᱪᱟᱸᱫᱩ ᱫᱚ ᱛᱤᱨᱮ ᱡᱟᱹᱲᱤᱭᱟ ᱵᱟᱭ ᱡᱟᱹᱲᱤᱭᱟ ᱚᱱᱟ ᱫᱚ ᱵᱟᱵᱚᱱ ᱵᱩᱡ ᱫᱟᱲᱮᱭᱟᱜᱼᱟ ᱦᱳᱭ
ᱟᱨ ᱱᱤᱭᱟᱹ ᱦᱚᱸ ᱠᱟᱱᱟ ᱵᱚᱞᱮ ᱱᱚᱛᱮ ᱢᱟ ᱫᱟᱜ ᱢᱟᱭ ᱫᱟᱜ ᱮᱜ ᱠᱟᱱ ᱜᱮ ᱵᱚᱞᱮ ᱠᱷᱟᱹᱞᱤ ᱡᱟᱹᱯᱩᱫ ᱢᱟᱪᱷᱟ ᱦᱟᱞᱠᱟ ᱦᱟᱞᱠᱟ ᱧᱩᱨᱦᱟᱹᱜ ᱠᱟᱱᱟ ᱵᱚᱞᱮ ᱞᱮᱠᱤᱱ ᱠᱷᱮᱛ ᱠᱚᱨᱮ ᱦᱚᱸ ᱚᱱᱟ ᱠᱷᱟᱹᱞᱤ ᱵᱷᱤᱡᱟᱹᱣ ᱠᱟᱱᱟ ᱵᱚᱞᱮ ᱫᱟᱜ ᱫᱚ ᱯᱮᱨᱮᱡ ᱜᱮ ᱵᱟᱝ ᱯᱮᱨᱮᱡᱚᱜ ᱠᱟᱱᱟ ᱵᱚᱞᱮ ᱜᱟᱹᱪᱷᱤ ᱠᱚᱦᱚᱸ ᱡᱟᱱᱟᱢ ᱠᱟᱱ ᱜᱮᱭᱟ᱾ᱞᱮᱠᱤᱱ ᱞᱟᱦᱟᱥᱮᱫ ᱠᱟᱹᱢᱤ ᱜᱮᱛᱚ ᱵᱟᱝ ᱞᱟᱦᱟᱜ ᱠᱟᱱᱟ᱾ ᱮᱱᱮ ᱤᱱᱟᱹᱜᱮ ᱛᱷᱚᱲᱟᱜᱟᱱ ᱠᱚᱥᱴᱚ ᱧᱚᱜ ᱫᱚ ᱵᱚᱞᱮ ᱦᱩᱭᱩᱜ ᱠᱟᱱᱟ᱾
ᱦᱳᱭ ᱦᱳᱭ ᱦᱳᱭ ᱛᱟᱦᱚᱞᱮ ᱜᱚᱢᱠᱮ ᱟᱯᱮ ᱥᱮᱫ ᱫᱚ ᱱᱚᱣᱟ ᱪᱟᱥ ᱠᱟᱹᱢᱤ ᱫᱚ ᱪᱮᱫ ᱞᱮᱠᱟ ᱢᱟᱱᱮ ᱵᱚᱪᱷᱚᱨ ᱨᱮ ᱛᱤᱱᱟᱹᱜ ᱫᱚᱢ ᱯᱮ ᱦᱩᱲᱩ ᱯᱮ ᱨᱚᱦᱚᱭ ᱛᱟᱦᱮᱱᱟ ᱢᱤᱫ ᱫᱚᱢ ᱥᱮ ᱥᱮ ᱵᱟᱨ ᱫᱚᱢ
ᱱᱚᱛᱮ ᱫᱚ ᱤᱭᱟᱹ ᱵᱤᱨ ᱫᱤᱥᱚᱢ ᱤᱭᱟᱹ ᱠᱟᱱᱟ ᱵᱩᱨᱩ ᱫᱤᱥᱚᱢ ᱡᱟᱭᱜᱟ ᱠᱟᱱᱟ ᱛᱚ ᱟᱫᱚ ᱠᱷᱩᱵ ᱚᱱᱟ ᱵᱷᱚᱜᱽ ᱵᱟᱹᱭᱦᱟᱹᱲ ᱵᱟᱞᱟ ᱤᱭᱟᱹ ᱥᱮᱫ ᱫᱚ ᱵᱟᱨ ᱨᱚᱠᱚᱢ ᱪᱟᱥ ᱦᱩᱭᱩᱜ ᱠᱟᱱᱟ, ᱥᱤᱛᱩᱝ ᱢᱚᱞᱟ ᱱᱚᱣᱟ ᱤᱭᱟᱹ ᱦᱩᱲᱩ ᱠᱚᱦᱚᱸ᱾ ᱟᱨ ᱱᱚᱛᱮ ᱟᱨ ᱱᱚᱣᱟ ᱟᱵᱚ ᱪᱟᱥ ᱥᱤᱡᱚᱱ ᱱᱚᱣᱟ ᱪᱟᱥ ᱥᱤᱡᱚᱱ ᱨᱮᱦᱚᱸ ᱱᱚᱣᱟ ᱢᱟ ᱛᱮ ᱦᱩᱭᱩᱜ ᱠᱟᱱ ᱜᱮ᱾
ᱦᱳᱭ ᱦᱳᱭ᱾ ᱦᱳᱭ ᱜᱚᱝᱠᱮ ᱟᱹᱰᱤ ᱱᱟᱯᱟᱭ ᱮᱱᱛᱮᱫ ᱚᱱᱮ ᱚᱱᱠᱟ ᱡᱩᱫᱤ᱾ ᱥᱩᱵᱤᱥᱛᱟ ᱡᱩᱫᱤ ᱫᱟᱜ ᱨᱮᱭᱟᱜ ᱛᱟᱦᱮᱸ ᱞᱮᱱᱠᱷᱟᱡ ᱫᱚ ᱮᱱᱛᱮ ᱱᱟᱦᱟᱜ ᱱᱤᱨᱚᱱ ᱥᱤᱡᱮᱱ ᱨᱮᱦᱚᱸ ᱮᱱᱛᱮᱜ ᱪᱟᱥ ᱵᱟᱥ ᱠᱚ ᱦᱩᱭᱩᱜ ᱜᱮᱭᱟ᱾ ᱟᱨ ᱱᱚᱣᱟ ᱡᱟᱹᱯᱩᱜ ᱵᱟᱞᱟ ᱨᱮᱱ ᱢᱟ ᱦᱟᱸᱜ ᱜᱳᱴᱟ ᱫᱷᱟᱹᱨᱛᱤ ᱯᱟᱲᱟ ᱜᱮ ᱜᱚᱴᱟ ᱵᱚ ᱦᱚᱲ ᱦᱚᱯᱚᱱᱟᱜ ᱢᱟ ᱪᱟᱥ ᱠᱟᱹᱢᱤ ᱜᱮ ᱮᱱᱛᱮ ᱥᱟᱱᱟᱢ ᱠᱷᱚᱱ ᱢᱟᱨᱟᱝ ᱠᱟᱹᱢᱤ ᱠᱟᱱ ᱛᱟᱵᱚᱱᱟ ᱮᱱᱛᱮ, ᱦᱳᱭ ᱥᱮ᱾ ᱟᱫᱚ ᱱᱚᱛᱮ ᱫᱚ ᱟᱞᱮ ᱥᱮᱫ ᱫᱚ ᱛᱤᱱᱟᱜ ᱤᱧ ᱞᱟᱹᱭ ᱠᱟᱱᱟ ᱵᱚᱪᱷᱚᱨ ᱨᱮ ᱢᱤᱫ ᱫᱚᱢ ᱜᱮ ᱱᱟᱜ ᱞᱮ ᱪᱟᱥᱮᱫ ᱠᱟᱱᱟ᱾ ᱟᱫᱚ ᱮᱱᱛᱮ ᱚᱱᱠᱟ ᱫᱟᱜ ᱨᱮᱭᱟᱜ ᱤᱭᱟᱹ ᱠᱚ ᱵᱟᱹᱱᱩᱜ ᱛᱮ ᱚᱱᱛᱮ ᱮᱱᱛᱮ ᱟᱯᱮᱥᱮᱫ ᱫᱚᱢ ᱞᱟᱹᱭ ᱠᱮᱫ ᱞᱮᱠᱟ᱾ ᱛᱮ ᱵᱩᱨᱩ ᱱᱟᱞᱟ ᱠᱚ ᱜᱚᱴᱟ ᱢᱮᱱᱟᱜ-ᱟ ᱚᱱᱟ ᱱᱟᱞᱟ ᱛᱮ ᱫᱟᱜ ᱠᱚ ᱛᱟᱦᱮᱱ ᱠᱟᱱ ᱜᱮᱭᱟ᱾ ᱟᱨ ᱱᱤᱨᱚᱱ ᱦᱳᱲᱳ ᱦᱚᱸᱠᱚ ᱪᱟᱥᱮᱫ ᱠᱟᱱ ᱜᱮᱭᱟ᱾ ᱟᱫᱚ ᱱᱚᱛᱮ ᱫᱚ ᱱᱟᱦᱟᱜ ᱚᱱᱟ ᱜᱩᱦᱩᱢ ᱠᱩᱜᱮ, ᱜᱩᱦᱩᱢ ᱠᱩᱜᱮ ᱱᱟᱦᱟᱜ ᱱᱤᱨᱚᱱ ᱫᱤᱱ ᱫᱚ᱾ ᱫᱚ ᱚᱱᱟ ᱡᱟᱦᱟᱸᱟᱭᱟᱜ ᱠᱩ-ᱠᱩᱧ ᱠᱚ ᱠᱟᱰᱞᱟᱹᱜ ᱠᱚ ᱜᱟᱰᱟ ᱱᱟᱞᱟ ᱠᱚ ᱢᱮᱱᱟᱜᱼᱟ ᱱᱟᱦᱟᱜ, ᱩᱱᱠᱩ ᱠᱚᱜᱮ ᱚᱱᱟ ᱜᱩᱦᱩᱢ᱾ ᱩᱱᱠᱩ ᱫᱚᱠᱚ ᱪᱟᱥ ᱛᱟᱦᱮᱱᱟ, ᱟᱨ ᱵᱟᱠᱷᱟᱡ ᱫᱚ ᱚᱱᱠᱟ ᱵᱳᱨᱤᱝ ᱠᱚᱦᱚᱸ ᱵᱟᱹᱱᱩᱜᱼᱟ ᱱᱚᱛᱮ ᱫᱚ ᱦᱳᱭ᱾
ᱚᱻ ᱱᱚᱛᱮ ᱫᱚ ᱚᱱᱟ ᱤᱭᱟᱹ ᱢᱮᱱᱟᱜᱼᱟ ᱛᱷᱚ᱾ ᱜᱟᱰᱟ ᱠᱚ ᱢᱮᱱᱟᱜᱼᱟ, ᱛᱚᱵᱮ ᱚᱱᱟ ᱫᱚ ᱡᱟᱭᱡᱩᱜᱽ ᱫᱟᱜ ᱞᱮᱠᱟ ᱜᱮ ᱛᱟᱦᱮᱱᱟ᱾ ᱟᱫᱚ ᱚᱱᱟᱛᱮ ᱵᱚᱞᱮ ᱪᱟᱥ ᱫᱚ ᱵᱚᱞᱮ ᱴᱷᱤᱠ ᱜᱤ ᱦᱩᱭ ᱫᱚ ᱦᱩᱭᱩᱜ ᱠᱟᱱ ᱜᱮᱭᱟ ᱥᱤᱛᱩᱝ ᱵᱟᱞᱟ ᱦᱚᱸ᱾ ᱦᱩᱭ ᱫᱚ ᱦᱩᱭᱩᱜ ᱠᱟᱱ ᱜᱮᱭᱟ᱾
ᱦᱳᱭ ᱦᱳᱭ᱾
ᱜᱩᱦᱩᱢ ᱠᱚ᱾ ᱦᱩᱭ ᱮᱱᱟ ᱵᱚᱞᱮ ᱥᱟᱱᱟᱢ ᱡᱤᱱᱤᱥ ᱞᱮᱠᱟᱱᱟᱜ ᱵᱚᱪᱷᱚᱨ ᱚᱱᱟ ᱡᱚ ᱟᱵᱚᱣᱟᱜ ᱤᱭᱟᱹ ᱢᱮᱱᱟᱜᱼᱟ ᱛᱷᱚᱨ᱾
ᱦᱮᱸ ᱦᱮᱸ ᱦᱮᱸ᱾
ᱯᱮ ᱨᱚᱠᱚᱢ ᱨᱤᱛᱩ ᱨᱮ ᱟᱫᱚ ᱥᱟᱱᱟᱢ ᱨᱚᱠᱚᱢᱟᱜ ᱪᱟᱥᱵᱟᱥ ᱫᱚ ᱦᱩᱭ ᱫᱚ ᱦᱩᱭᱩᱜ ᱠᱟᱱ ᱜᱮᱭᱟ᱾
ᱦᱳᱭ, ᱛᱟᱦᱚᱞᱮ ᱜᱚᱢᱠᱮ ᱦᱟᱱᱟ ᱪᱮᱫ ᱠᱚ ᱢᱮᱱᱟ ᱥᱩᱨ ᱫᱤᱱ ᱱᱚᱜᱼᱚᱭ- ᱦᱩᱞ ᱢᱟᱦᱟ ᱛᱤᱥ ᱡᱩᱱ ᱚᱻ ᱯᱟᱨᱚᱢᱮᱱ ᱛᱟᱵᱚᱱ ᱛᱟᱦᱞᱮ ᱟᱯᱮ ᱫᱤᱥᱚᱢ ᱥᱮᱫ ᱫᱚ ᱪᱮᱫ ᱞᱮᱠᱟ ᱱᱷᱟᱜ ᱚᱱᱟ ᱫᱩᱠ ᱢᱟᱦᱟᱸ ᱫᱚᱯᱮ ᱢᱟᱱᱟᱣ ᱵᱟᱲᱟ ᱠᱮᱜᱼᱟ?
ᱦᱩᱞ ᱫᱤᱵᱚᱥ ᱫᱚ ᱱᱤᱭᱟᱹ ᱫᱚᱢ ᱫᱚ ᱟᱹᱰᱤ ᱡᱚᱢᱚᱠ ᱥᱚᱢᱚᱠ ᱛᱮᱜᱮ ᱢᱟᱱᱟᱣ ᱦᱩᱭᱱᱟ᱾
ᱦᱮᱸ ᱦᱮᱸ᱾
ᱡᱟᱦᱟᱸ ᱫᱚ ᱛᱤᱨᱤᱥ ᱡᱩᱱ ᱟᱴᱷᱨᱚᱥᱚ ᱯᱟᱸᱪᱯᱚᱱ ᱡᱟᱦᱟᱸ ᱟᱵᱚᱨᱮᱱ ᱵᱤᱨ ᱵᱟᱱᱴᱟ ᱥᱤᱫᱩᱼᱠᱟᱹᱱᱦᱩ, ᱪᱟᱸᱫᱽᱼᱵᱷᱟᱭᱨᱳ᱾ ᱯᱷᱩᱞᱩ ᱡᱷᱟᱱᱚ ᱛᱮᱠᱚ ᱡᱟᱦᱟᱸ ᱟᱹᱭᱩᱨ ᱛᱮ᱾ ᱵᱷᱚᱜᱽᱱᱟᱰᱤ ᱨᱮ ᱫᱚᱥ ᱦᱟᱡᱟᱨ ᱦᱚᱲ ᱠᱚ ᱡᱟᱹᱥᱛᱤ ᱦᱚᱲ ᱵᱚᱱ ᱡᱟᱨᱣᱟ ᱡᱟᱨᱣᱟ ᱞᱮᱜ ᱞᱮᱠᱟᱛᱮ ᱩᱱ ᱡᱚᱠᱷᱮᱡ ᱩᱱᱠᱩ ᱯᱩᱸᱲ ᱯᱩᱲ ᱤᱝᱨᱮᱡᱽ ᱵᱟᱠᱚ ᱛᱟᱦᱮᱸ ᱠᱟᱱᱟ?
ᱦᱳᱭ ᱦᱳᱭ᱾
ᱟᱫᱚ ᱩᱱᱠᱩ ᱩᱱ ᱡᱚᱠᱷᱮᱭᱟᱜ ᱨᱮᱱᱟᱜ ᱠᱟᱹᱦᱱᱤ ᱢᱟ ᱟᱛᱮᱫ ᱟᱹᱰᱤ ᱞᱟᱹᱴᱩ ᱢᱮᱱᱟᱜᱼᱟ᱾
ᱦᱳᱭ ᱟᱫᱚ ᱱᱚᱣᱟ ᱩᱱᱟᱹᱜ ᱞᱟᱹᱴᱩ ᱫᱚ ᱵᱟᱞᱟᱝ ᱜᱟᱨᱢᱟᱨᱟᱜᱼᱟ ᱱᱷᱟᱜ ᱦᱳᱭ ᱥᱚᱨᱴᱠᱟᱴ ᱨᱮᱜᱮ ᱪᱮᱫ ᱞᱮᱠᱟ ᱯᱮ ᱤᱭᱟᱹ ᱵᱟᱲᱟ ᱠᱮᱜᱼᱟ ᱵᱚᱞᱮ ᱚᱱᱟᱜᱮ ᱟᱨ ᱪᱮᱫ ᱠᱚᱯᱮ ᱯᱨᱮᱱᱟ ᱪᱮᱫ ᱠᱚᱯᱮ ᱯᱮ ᱮᱢ ᱵᱟᱲᱟᱣᱟᱜ ᱠᱚᱣᱟ᱾
ᱢᱚᱦᱟᱡᱚᱱ ᱯᱟᱨᱛᱷᱟ ᱛᱟᱦᱮᱸ ᱠᱟᱱᱟ ᱛᱚ, ᱚᱱᱟ ᱤᱭᱟᱹᱜᱤ ᱵᱤᱨᱩᱫᱽ ᱜᱮ ᱱᱚᱣᱟ ᱫᱚ᱾ ᱛᱤᱥ ᱡᱩᱱ ᱟᱴᱷᱮᱨᱳᱥᱚ ᱯᱟᱸᱪᱯᱚᱱ ᱫᱚ ᱚᱱᱟ ᱟᱱᱫᱳᱞᱚᱱ ᱮᱦᱚᱵ ᱞᱮᱱᱟ ᱵᱚᱞᱮ᱾ ᱦᱩᱞ ᱢᱟᱱᱮ ᱞᱟᱹᱲᱦᱟᱹᱭ ᱮᱦᱚᱵ ᱞᱮᱱᱟ ᱛᱚ ᱚᱱᱟ ᱵᱟᱵᱚᱛ ᱛᱮᱜᱮ ᱩᱱᱠᱩᱣᱟᱜ ᱤᱭᱟᱹ ᱛᱮᱜᱮ ᱚᱱᱟ ᱨᱮᱱᱟᱜ ᱜᱮ ᱛᱷᱚᱲᱟ ᱜᱟᱱ ᱦᱩᱭ ᱵᱟᱲᱟᱭᱱᱟ ᱵᱚᱞᱮ, ᱜᱟᱞᱢᱟᱨᱟᱣ ᱠᱚ ᱱᱚᱝᱠᱟ ᱦᱟᱱᱠᱟ᱾ ᱡᱟᱭᱜᱟ ᱡᱩᱢᱤ ᱵᱟᱧᱪᱟᱣ ᱨᱮᱱᱟᱜ᱾ ᱟᱨ᱾ ᱦᱩᱭ ᱵᱟᱲᱟᱭᱮᱱᱟ ᱵᱚᱞᱮ ᱢᱚᱡ ᱛᱮᱜᱮ ᱢᱟᱱᱟᱣ ᱵᱟᱲᱟ ᱦᱩᱭᱱᱟ᱾
ᱦᱳᱭ᱾ ᱟᱹᱰᱤ ᱱᱟᱯᱟᱭ ᱵᱮᱱ ᱞᱟᱹᱭ ᱠᱮᱜᱼᱟ ᱡᱟᱦᱟᱸ ᱮᱱᱛᱮᱫ ᱚᱱᱟ ᱥᱤᱫᱩ ᱠᱟᱹᱱᱦᱩ ᱯᱷᱩᱞᱚ ᱡᱷᱟᱱᱳ᱾ ᱟᱨ᱾ ᱡᱟᱦᱟᱸ ᱮᱱᱛᱮᱜ ᱟᱠᱚ ᱵᱚᱭᱦᱟ ᱠᱚ ᱛᱟᱦᱮᱸ ᱠᱟᱱ ᱱᱩᱠᱩ᱾ ᱥᱤᱫᱩ ᱠᱟᱹᱱᱦᱩ ᱯᱷᱩᱞᱚ ᱡᱷᱟᱱᱚ ᱪᱟᱸᱫᱽ ᱵᱷᱟᱹᱭᱨᱚᱵᱽ᱾ ᱱᱩᱠᱩ ᱡᱟᱦᱟᱸ ᱠᱚ ᱛᱟᱦᱮᱸ ᱠᱟᱱ ᱱᱩᱠᱩ ᱱᱚᱣᱟ ᱯᱷᱩᱞᱜᱟᱹᱨᱤᱭᱟᱹ ᱞᱟᱹᱜᱤᱫ ᱟᱵᱩ ᱞᱟᱹᱲᱦᱟᱹᱭ ᱟᱵᱚ ᱫᱤᱥᱚᱢ ᱞᱟᱹᱜᱤᱫ᱾ ᱞᱟᱹᱜᱤᱫ ᱛᱮ ᱱᱩᱠᱩ ᱤᱝᱨᱮᱡᱽ ᱥᱟᱞᱮᱫ ᱠᱚ ᱞᱟᱹᱲᱦᱟᱹᱭ ᱞᱮᱱ ᱟᱴᱷᱮᱨᱚ ᱥᱚ ᱪᱷᱚᱯᱚᱱ ᱠᱷᱚᱱ ᱪᱷᱚᱯᱚᱱ ᱢᱤᱫ ᱵᱟᱨ ᱵᱚᱪᱷᱚᱨ ᱞᱟᱹᱜᱤᱫ ᱱᱩᱠᱩ ᱠᱚ ᱞᱟᱹᱲᱦᱟᱹᱭ ᱞᱮᱱ ᱟᱨ ᱦᱟᱡᱟᱨᱚ ᱦᱟᱡᱟᱨᱚ ᱦᱚᱲ ᱠᱚ ᱟᱵᱚ ᱱᱚᱣᱟ ᱞᱟᱹᱲᱦᱟᱹᱭ ᱠᱚ ᱢᱟᱱᱮ ᱥᱟᱹᱦᱤᱫ ᱮᱱᱟ ᱠᱚ᱾ ᱩᱱᱠᱩ ᱟᱵᱚ ᱱᱤᱛᱚᱜ ᱩᱱᱠᱩ ᱪᱟᱹᱞᱛᱮ ᱛᱮ ᱱᱤᱛᱚᱜ ᱟᱵᱚ ᱢᱚᱡᱽ ᱢᱮᱱᱟᱜ ᱵᱚᱱᱟ ᱟᱨ ᱵᱟᱝᱠᱷᱟᱡ ᱱᱤᱛ ᱦᱚᱸ ᱟᱵᱚ ᱩᱱᱠᱩ ᱟᱻ ᱪᱟᱹᱞᱛᱤ ᱛᱮ ᱢᱟᱱᱮ ᱡᱩᱫᱤ ᱵᱟᱠᱚ ᱞᱟᱹᱲᱦᱟᱹᱭ ᱞᱮᱱᱠᱷᱟᱱ ᱥᱮᱫᱟᱭ ᱨᱮ ᱛᱟᱦᱚᱞᱮ ᱱᱤᱛ ᱦᱚᱸ ᱟᱵᱚ ᱜᱳᱞᱟᱢ ᱵᱚᱱ ᱛᱟᱦᱮᱸ ᱠᱚᱜᱼᱟ ᱫᱤᱠᱩ ᱯᱟᱹᱥᱤ ᱥᱮ ᱮᱴᱟᱜ ᱠᱚ ᱡᱟᱹᱛᱤ ᱥᱮ ᱮᱱᱛᱮ ᱤᱝᱨᱮᱡᱽ ᱥᱟᱶᱛᱮ ᱱᱚᱸᱰᱮ ᱜᱮᱠᱚ ᱛᱟᱦᱮᱸ ᱠᱚᱜᱼᱟ ᱡᱟᱦᱟ ᱮᱱᱛᱮᱜ ᱜᱩᱞᱟᱢᱤ ᱛᱟᱦᱮᱸᱠᱟᱱ ᱛᱟᱵᱚᱱ ᱢᱟᱦᱟᱡᱚᱱ ᱯᱟᱨᱟᱛᱷᱟ ᱚᱱᱠᱟ ᱜᱮ ᱟᱵᱚ ᱫᱚ᱾ ᱫᱟᱵᱟᱣ ᱨᱮᱜᱮᱵᱚᱱ ᱛᱟᱦᱮᱸ ᱠᱚᱜᱼᱟ᱾ ᱟᱫᱚ ᱚᱱᱟᱛᱤᱧ ᱢᱮᱱᱟ ᱤᱧᱦᱚᱸ ᱵᱚᱞᱮ ᱟᱹᱰᱤ ᱨᱟᱹᱥᱠᱟᱹ ᱜᱮ ᱢᱟᱱᱮ ᱢᱚᱱᱮ ᱛᱤᱧ ᱢᱮᱱᱟ ᱠᱤ ᱤᱧᱦᱚᱸ ᱢᱤᱫᱴᱮᱱ ᱦᱚᱲ ᱠᱟᱹᱱᱟᱹᱧ ᱢᱤᱫᱴᱮᱱ ᱟᱹᱫᱤᱵᱟᱹᱥᱤ ᱠᱟᱹᱱᱟᱹᱧ ᱚᱱᱟᱛᱮ ᱴᱮ ᱨᱟᱹᱥᱠᱟᱹ ᱵᱩᱡᱷᱟᱹᱜ ᱛᱟᱦᱮᱱᱟ ᱟᱯᱱᱟᱨ ᱱᱤᱡᱮᱨ ᱦᱚᱸ᱾ ᱡᱮ ᱟᱵᱚ ᱩᱱᱟᱹᱜ ᱵᱤᱨ ᱩᱱᱟᱹᱜ ᱵᱤᱨ ᱢᱟᱱᱮ ᱵᱚᱱ ᱥᱟᱹᱪ ᱠᱟᱱᱟᱵᱚᱱ ᱟᱵᱚ ᱦᱚᱲ ᱦᱚᱸ ᱡᱮ ᱟᱨᱚᱛ ᱨᱮᱱ ᱢᱟᱱᱮ ᱟᱝᱨᱮᱡᱽ ᱞᱮᱠᱟᱱ ᱦᱚᱲ ᱟᱵᱚ ᱵᱚᱱ ᱞᱟᱜᱟ ᱞᱮᱫ ᱠᱚᱣᱟᱵᱚ ᱱᱚᱰᱮ ᱦᱚᱲ ᱱᱚᱰᱮ᱾ ᱮᱠᱛᱟ ᱠᱟᱛᱮᱜ᱾ ᱚᱱᱮ ᱚᱱᱠᱟᱜᱮ ᱱᱤᱛᱚᱜ ᱟᱵᱚ ᱥᱚᱢᱟᱡᱽ ᱨᱮᱦᱚᱸ ᱮᱠᱛᱟ ᱨᱮᱭᱟᱜ ᱡᱚᱨᱩᱨᱤ ᱢᱮᱱᱟᱜ ᱛᱟᱵᱚᱱᱟ ᱟᱵᱚ ᱠᱚ ᱛᱟᱞᱟᱨᱮ᱾ ᱡᱟᱦᱟ ᱫᱚ, ᱥᱤᱫᱟᱹ, ᱠᱟᱹᱱᱩ, ᱯᱷᱩᱞᱟᱹ ᱡᱷᱟᱫᱚ ᱩᱝᱠᱩ ᱵᱚᱭᱦᱟ ᱪᱤᱞᱠᱟ ᱠᱟᱛᱮᱜ ᱠᱚ ᱮᱠᱛᱟ ᱞᱮᱱᱟ᱾ ᱥᱮᱨᱚᱠᱚᱢ ᱜᱮ ᱟᱵᱚ ᱵᱚᱭᱦᱟ ᱦᱚᱸ ᱥᱮ ᱟᱵᱚ ᱫᱤᱥᱚᱢ ᱨᱮᱱ ᱦᱚᱲ ᱦᱚᱸ ᱱᱤᱛᱚᱜ ᱡᱟᱣᱨᱟ ᱠᱟᱛᱮᱜ ᱚᱱᱠᱟ ᱜᱮ ᱠᱮᱴᱮᱜᱚᱜ ᱦᱳᱭᱳᱜ ᱛᱟᱵᱚᱱᱟ᱾ ᱟᱨ ᱵᱟᱝᱠᱷᱟᱱ ᱟᱵᱚ ᱚᱛ ᱦᱟᱥᱟ ᱦᱚᱸ, ᱨᱮᱜ ᱞᱟᱹᱜᱤᱫ ᱛᱮ ᱱᱩᱠᱩ ᱱᱤᱛᱚᱜ ᱵᱚᱱ ᱧᱮᱞᱮᱜ ᱠᱟᱱ᱾ ᱢᱤᱫ ᱜᱷᱟᱹᱲᱤᱡ ᱦᱚᱸ ᱥᱚᱢᱚᱭ ᱵᱟᱝ ᱞᱟᱜᱟᱜᱼᱟ ᱡᱮᱢᱚᱱ ᱟᱹᱰᱤ ᱜᱟᱱ ᱡᱟᱭᱜᱟ ᱨᱮᱵᱚᱱ ᱧᱮᱞᱮᱫ ᱠᱟᱱᱟ ᱚᱛ ᱦᱟᱥᱟ ᱢᱤᱫ ᱜᱷᱟᱲᱤ ᱛᱮᱠᱚ ᱨᱮᱜ ᱮ ᱵᱚᱱᱟ ᱱᱟᱣᱟ ᱱᱟᱣᱟ ᱠᱟᱱᱩᱱ ᱠᱚ ᱵᱟᱱᱟᱣᱮᱜ ᱠᱟᱱᱟ ᱪᱤᱠᱟᱭ ᱫᱟᱠᱚ ᱛᱚ ᱢᱤᱫ ᱛᱮᱢᱛᱮ ᱡᱩᱢᱤᱫ ᱡᱩᱫᱤ ᱵᱚᱱ ᱛᱟᱦᱮᱱᱟ ᱛᱟᱦᱚᱞᱮ ᱫᱚ ᱟᱵᱚ ᱫᱚ ᱱᱚᱝᱠᱟ ᱚᱠᱚᱭ ᱦᱚᱸ ᱵᱟᱠᱚ ᱤᱭᱟᱹ ᱫᱟᱲᱮᱭᱟ ᱵᱚᱱᱟ ᱦᱳᱭ ᱥᱮ᱾ ᱛᱚ ᱟᱹᱰᱤ ᱱᱟᱯᱟᱭ ᱵᱮᱱ ᱞᱟᱹᱭ ᱠᱮᱜᱼᱟ, ᱱᱚᱣᱟ ᱟᱸ ᱥᱤᱫᱟᱹ ᱠᱟᱹᱱᱩ ᱵᱟᱨᱮᱛ ᱛᱮ ᱟᱨ ᱴᱮᱱ ᱥᱟᱹᱨᱤ ᱠᱟᱛᱷᱟ ᱜᱮ ᱛᱟᱦᱮᱸ ᱠᱟᱱᱟ ᱱᱚᱣᱟ ᱫᱚ ᱦᱩᱸ᱾
ᱟᱨ ᱦᱚᱸ ᱞᱤᱧ ᱢᱮᱱᱫᱟ ᱚᱱᱟ ᱞᱟᱹᱲᱦᱟᱹᱭ ᱤᱭᱟᱹ ᱛᱮᱜᱮ ᱵᱚᱞᱮ ᱤᱝᱨᱮᱡᱽ ᱥᱚᱨᱠᱟᱨ ᱵᱨᱤᱴᱤᱥ ᱥᱚᱨᱠᱟᱨ ᱡᱟᱦᱟᱸ ᱦᱮᱸᱫᱮ ᱤᱭᱟᱹ ᱠᱚ ᱢᱮᱛᱟ ᱠᱚ ᱛᱟᱦᱮᱱ ᱛᱷᱮᱱᱟ ᱤᱭᱟᱹ ᱯᱩᱲ ᱤᱝᱨᱮᱡᱽ ᱡᱟᱦᱟᱸ ᱠᱚ ᱢᱮᱛᱟ ᱠᱚ ᱠᱟᱱ ᱛᱟᱦᱮᱱᱟ᱾ ᱩᱝᱠᱩ ᱱᱚᱸᱰᱮ ᱠᱷᱚ ᱵᱚᱞᱮ ᱦᱟᱹᱨ ᱠᱚ ᱢᱟᱱᱟᱣ ᱜᱤᱫᱟ ᱟᱨ ᱱᱚᱣᱟ ᱫᱤᱥᱚᱢ ᱠᱚ ᱵᱟᱹᱜᱤᱭᱟᱫᱟ᱾ ᱟᱨ ᱠᱚ ᱢᱮᱱ ᱫᱟ ᱵᱚᱞᱮ ᱱᱩᱠᱩ ᱦᱚᱲ ᱦᱚᱯᱚᱱ ᱥᱟᱶ ᱛᱮᱫᱚ ᱱᱚᱰᱮ ᱫᱚ ᱵᱚᱞᱮ ᱪᱤᱜ ᱠᱟᱱᱟᱜ ᱱᱟᱪᱟᱨ ᱦᱩᱭ ᱠᱟᱱᱟ ᱚᱱᱟ ᱤᱭᱟᱹᱛᱮ ᱱᱩᱠ ᱠᱚᱣᱟᱜ ᱡᱩᱢᱤ ᱡᱟᱭᱜᱟ ᱨᱮᱫᱚ ᱢᱤᱫᱴᱮᱱ ᱱᱚᱝᱠᱟᱱ ᱠᱟᱹᱱᱩᱱ ᱵᱚᱱ ᱚᱞ ᱴᱚᱠᱟᱜᱼᱟ ᱡᱮ ᱵᱚᱞᱮ ᱱᱩᱠᱩᱣᱟᱜ ᱡᱟᱭᱜᱟ ᱫᱚ ᱛᱤᱥᱜᱮ ᱠᱤᱨᱤᱧ ᱟᱹᱠᱷᱨᱤᱧ ᱜᱮ ᱵᱟᱝ ᱪᱟᱞᱟᱜᱼᱟ᱾
ᱦᱳᱭ ᱦᱳᱭ᱾
ᱚᱱᱟ ᱱᱤᱭᱚᱢ ᱫᱚ ᱥᱟᱱᱛᱷᱟᱞ ᱯᱟᱨᱜᱟᱱᱟ ᱴᱮᱰᱮᱱᱥᱤ ᱮᱠᱴ᱾ ᱩᱱᱤᱥᱚ ᱩᱱᱯᱚᱪᱟᱥ ᱨᱮᱠᱚ ᱵᱮᱱᱟᱣ ᱴᱩ ᱠᱟᱫᱟ᱾ ᱟᱨ ᱱᱚᱣᱟ ᱫᱚ ᱜᱚᱴᱟ ᱥᱟᱱᱛᱟᱞ ᱯᱟᱨᱜᱟᱱᱟ ᱨᱮ ᱞᱟᱹᱜᱩ ᱢᱮᱱᱟᱜᱼᱟ᱾ ᱥᱟᱱᱛᱷᱟᱲ ᱯᱟᱨᱜᱟᱱᱟ ᱨᱮᱫᱚ ᱵᱚᱭᱦᱟ, ᱪᱷᱚᱴᱤ ᱡᱤᱞᱟᱹ ᱢᱮᱱᱟᱜᱼᱟ᱾
ᱦᱳᱭ ᱦᱳᱭ
ᱛᱤᱱᱟᱹ ᱥᱟᱦᱮᱵᱽᱜᱚᱧᱡᱽ, ᱯᱟᱸᱠᱩᱲ ᱫᱩᱢᱠᱟ ᱡᱟᱢᱛᱟᱲᱟ, ᱫᱮᱣᱜᱷᱚᱨ᱾
ᱦᱳᱭ ᱦᱳᱭ᱾ ᱦᱳᱭ ᱟᱫᱚ ᱱᱟᱦᱟᱜ ᱪᱮᱫ ᱠᱚ ᱢᱮᱱᱟ ᱚᱱᱟ ᱪᱷᱚᱴᱤ ᱡᱟᱦᱟᱸ ᱮᱱᱛᱮᱫ ᱥᱟᱱᱛᱟᱞ ᱯᱚᱨᱜᱟᱱᱟ ᱨᱮ ᱚᱱᱛ ᱨᱮ ᱢᱮᱱᱟᱜᱼᱟ ᱟᱹᱰᱤ ᱱᱟᱯ ᱯᱟᱭᱮ ᱚᱱᱟ ᱫᱚ ᱦᱟᱸᱜ ᱴᱷᱤᱠ ᱜᱤ ᱟᱫᱚ ᱡᱟᱭᱜᱟ ᱨᱮᱱᱟᱜ ᱧᱩᱛᱩᱢ ᱫᱚ ᱦᱟᱸᱜ ᱵᱟᱞᱟᱝ ᱜᱟᱞᱢᱟᱨᱟᱣᱟ᱾ ᱪᱤᱫᱟᱜ ᱡᱮ ᱱᱚᱣᱟ ᱮᱯ ᱨᱮᱭᱟᱜ ᱛᱷᱚᱲᱟ ᱜᱟᱭᱤᱰ ᱞᱟᱭᱤᱱᱥ ᱠᱟᱱᱟ ᱱᱟᱦᱟᱜ᱾ ᱦᱳᱭ ᱟᱫᱚ ᱱᱟᱦᱟᱜ ᱟᱹᱰᱤ ᱱᱟᱯᱟᱭ ᱵᱮᱱ ᱞᱟᱹᱭ ᱠᱮᱜᱼᱟ ᱡᱟᱦᱟ᱾ ᱛᱮ ᱚᱱᱟ ᱟᱝᱨᱮᱡᱽ ᱡᱚᱠᱷᱚᱱ ᱱᱚᱸᱰᱮ ᱠᱷᱚᱱ ᱠᱚ ᱥᱮᱱ ᱱᱟ᱾ ᱱᱚᱸᱰᱮ ᱡᱟᱦᱟᱸ ᱢᱟᱨᱟᱡᱚᱱ ᱯᱚᱨᱛᱷᱟ ᱪᱮᱫ ᱞᱮᱠᱟ ᱠᱟᱛᱮᱛ ᱪᱟᱞᱟᱜ ᱠᱟᱱ ᱛᱟᱦᱮᱱᱟ ᱩᱝᱠᱩ ᱦᱚᱸᱠᱚ ᱧᱮᱞ ᱠᱮᱫᱟ ᱟᱹᱫᱤᱵᱟᱹᱥᱤ ᱩᱯᱚᱨ ᱨᱮ ᱥᱮ ᱦᱚᱲ ᱯᱚᱨᱮ ᱛᱤᱱᱟᱹᱜ ᱱᱟᱦᱟᱪᱟᱨ ᱦᱩᱭᱩᱜ ᱠᱟᱱᱟ ᱚᱱᱟ ᱤᱭᱟᱹᱛᱮ ᱩᱱᱠᱩ ᱩᱱᱠᱩᱣᱟᱜ ᱛᱚᱠᱷᱚᱱ ᱫᱚ ᱩᱱᱠᱩᱣᱟᱜ ᱜᱮ ᱠᱟᱹᱱᱩᱱ ᱵᱮᱵᱚᱥᱛᱷᱟ ᱥᱮᱱᱚᱜ ᱠᱟᱱ ᱛᱟᱦᱮᱱ ᱛᱮ ᱩᱱᱠᱩ ᱚᱱᱠᱟᱜᱮ ᱠᱟᱹᱱᱩᱱ ᱱᱚᱰᱮ ᱠᱚ ᱵᱮᱱᱟᱣ ᱦᱚᱴᱚ ᱠᱟᱜᱼᱟ᱾ ᱡᱟᱦᱟᱸ ᱪᱚᱞᱛᱤᱛᱮ ᱟᱵᱚ ᱡᱮᱢᱚᱱ ᱱᱩᱠᱩ ᱟᱨᱚ ᱚᱱᱠᱟ ᱫᱤᱠᱩ ᱥᱮ ᱮᱴᱟᱜ ᱤᱭᱟᱹ ᱡᱟᱦᱟᱱᱤᱡ ᱠᱚ ᱵᱟᱠᱩ ᱥᱳᱥᱟᱱ ᱫᱟᱲᱤ ᱛᱟᱠᱚ ᱩᱝᱠᱩᱣᱟᱜ ᱡᱟᱦᱟᱱᱟᱜ᱾ ᱵᱚᱞᱮ ᱵᱷᱟᱞᱟ ᱵᱟᱠᱚ ᱩᱴᱷᱟᱹᱣ ᱫᱟᱲᱮᱜ ᱦᱳᱭ᱾ ᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ, ᱱᱚᱣᱟ ᱡᱟᱦᱟᱸ ᱛᱤᱥ ᱡᱩᱱ ᱵᱟᱠᱷᱨᱟ ᱛᱮ᱾ ᱥᱤᱫᱩ, ᱠᱟᱱᱩ, ᱪᱟᱸᱫᱽ, ᱵᱷᱚᱭᱨᱚᱵ, ᱯᱷᱩᱞᱟᱹ, ᱡᱷᱟᱱᱚ ᱵᱟᱠᱷᱨᱟᱛᱮ ᱱᱚᱜᱼᱚ ᱱᱚᱼᱚ ᱱᱚᱣᱟᱜᱮ ᱟᱵᱩ ᱥᱤᱫᱟᱹ-ᱠᱟᱹᱱᱩ ᱵᱟᱠᱷᱨᱟ ᱛᱮᱫᱚ ᱱᱚᱜᱼᱚ ᱱᱚᱣᱟ ᱠᱚᱜᱮ ᱞᱟᱹᱭ ᱜᱟᱱᱚᱜ ᱫᱚᱨᱠᱟᱨᱚᱜ ᱠᱟᱱᱟ ᱢᱮᱱᱠᱷᱟᱱ ᱟᱹᱰᱤ ᱜᱟᱱ ᱡᱟᱭᱜᱟ ᱨᱮ ᱱᱤᱛᱚᱜ ᱵᱚᱱ ᱧᱮᱞᱮᱫ ᱠᱟᱱᱟ᱾ ᱡᱮ ᱱᱟᱭᱤᱴ ᱯᱨᱳᱜᱨᱟᱢ ᱠᱚ ᱫᱚᱦᱚ ᱠᱟᱜ ᱠᱟᱱᱟ ᱜᱳᱴᱟ ᱧᱤᱫᱟᱹ ᱮᱱᱮᱡ ᱥᱮᱨᱮᱧ ᱦᱟᱺᱰᱤ ᱠᱚᱠᱚ ᱟᱹᱠᱷᱨᱤᱧ ᱫᱟ ᱟᱨ ᱥᱚᱢᱟᱡᱽ ᱮᱴᱟᱜ ᱥᱮᱫ ᱪᱟᱞᱟᱜ ᱠᱟᱱ ᱛᱟᱵᱩᱱᱟ ᱟᱨ ᱵᱤᱨ ᱥᱤᱫᱩ-ᱠᱟᱹᱱᱩ, ᱯᱷᱩᱞᱟᱹ-ᱡᱷᱟᱱᱚ ᱞᱮᱠᱟᱱ ᱥᱟᱦᱟᱫᱚᱛ ᱵᱟᱞᱟ ᱫᱤᱱ ᱦᱤᱞᱳᱜ ᱟᱵᱚ ᱱᱚᱣᱟ ᱠᱚ ᱡᱤᱱᱤᱥ ᱠᱚᱨᱟᱣ ᱢᱤᱫ ᱢᱤᱫᱴᱮᱱ ᱵᱟᱭ ᱥᱚᱵᱷᱟᱭᱮᱫ ᱠᱟᱱ ᱛᱟᱵᱚᱱᱟ ᱟᱫᱚ ᱱᱚᱣᱟ ᱠᱚ ᱯᱨᱳᱜᱨᱟᱢ ᱫᱚ ᱱᱟᱦᱟᱜ ᱚᱱᱟ ᱥᱤᱧ ᱢᱟᱨᱥᱟᱞ ᱠᱚᱜᱮ ᱯᱩᱡᱟᱹ ᱵᱟᱲᱟ ᱠᱟᱛᱮᱫ ᱛᱷᱚᱲᱟ ᱡᱟᱜᱽᱨᱩᱠ ᱠᱟᱛᱮᱫ ᱟᱨ ᱞᱟᱹᱴᱩ ᱵᱚᱦᱚᱜ ᱠᱚᱜ ᱦᱟᱸᱜ ᱢᱟᱪᱮᱫ ᱜᱚᱢᱠᱮ ᱠᱚᱠᱚ ᱦᱟᱸᱜ ᱵᱷᱟᱥᱚᱱ ᱠᱚ ᱮᱢ ᱵᱟᱲᱟ ᱠᱟᱛᱮᱫ ᱤᱱᱟᱹ ᱠᱚ ᱠᱷᱚᱡ ᱜᱮ ᱢᱩᱪᱟᱹᱫ ᱵᱟᱲᱟ ᱫᱚ ᱫᱚᱨᱠᱟᱨ ᱠᱟᱱᱟ ᱟᱨ ᱜᱚᱴᱟ ᱧᱤᱫᱟᱹ ᱱᱚᱣᱟ ᱮᱱᱮᱡ ᱥᱮᱨᱮᱧ ᱯᱨᱳᱜᱨᱟᱢ ᱠᱚᱫᱚ ᱱᱚᱣᱟ ᱫᱚ ᱵᱟᱭ ᱥᱚᱵᱷᱟᱭᱮᱫ ᱠᱟᱱᱟ ᱦᱳᱭᱥᱮ ᱟᱵᱮᱱᱟᱜ ᱪᱮᱫ ᱵᱮᱱ ᱢᱮᱱᱫᱟ ᱱᱚᱣᱟ ᱠᱟᱛᱷᱟ ᱨᱮ?
ᱦᱮᱸ ᱱᱚᱣᱟ ᱫᱚ ᱢᱚᱡᱽ ᱠᱟᱛᱷᱟ ᱜᱮᱵᱮᱱ ᱢᱮᱱᱫᱟ ᱟᱫᱚ ᱡᱟᱦᱟᱸ ᱛ ᱵᱚᱞᱮ ᱦᱟᱺᱰᱤ ᱠᱚᱨᱮᱱᱟᱜ ᱤᱭᱟᱹ ᱠᱟᱛᱷᱟ ᱵᱚᱞᱮ ᱦᱤᱡᱩᱜ ᱠᱟᱱᱟ ᱚᱱᱟ ᱫᱚ ᱞᱮᱠᱤᱱ ᱟᱵᱚᱨᱮᱱ ᱟᱹᱜᱤᱞ ᱦᱟᱯᱲᱟᱢ ᱠᱚᱠᱚ ᱚᱱᱟ ᱫᱚ ᱵᱚᱞᱮ ᱯᱩᱡᱟᱹ ᱯᱟᱴ ᱦᱟᱹᱵᱤᱡ ᱨᱮᱱᱟᱜ ᱜᱮ ᱛᱟᱦᱮᱸ ᱠᱟᱱᱟ ᱞᱮᱠᱤᱱ ᱱᱤᱛᱚᱜ ᱫᱚ ᱚᱱᱟ ᱫᱚ ᱯᱩᱡᱟᱹ ᱯᱟᱴ ᱠᱷᱚᱱ ᱱᱤᱛᱚᱜ ᱫᱚ ᱵᱚᱞ ᱮᱱᱮᱡ ᱴᱟᱺᱰᱤ ᱢᱮᱞᱟ ᱪᱷᱟᱛᱟ ᱦᱟᱹᱴᱭᱟᱹ ᱯᱟᱹᱴᱭᱟᱹ ᱜᱚᱴᱟᱜᱮ ᱪᱟᱞᱟᱣ ᱪᱟᱵᱟᱭᱮᱱᱟ ᱡᱟᱦᱟᱸ ᱟᱠᱷᱲᱟ ᱨᱮᱜᱮᱢ ᱪᱟᱞᱟᱣ ᱚᱱᱛᱮ ᱨᱮᱜᱮ ᱠᱚ ᱧᱮᱞ ᱠᱚ ᱟᱫᱚ ᱱᱚᱣᱟ ᱫᱚ ᱢᱤᱫᱴᱮᱱ ᱥᱚᱢᱟᱡᱽ ᱱᱚᱣᱟ ᱤᱭᱟᱹ ᱫᱚ ᱵᱟᱹᱲᱤᱡ ᱠᱟᱱᱟ ᱟᱫᱚ ᱱᱚᱣᱟ ᱫᱚ ᱵᱟᱝ ᱦᱩᱭᱩᱜ ᱡᱟᱹᱨᱩᱲ ᱠᱟᱱᱟ ᱚᱱᱠᱟ ᱫᱚ᱾ ᱵᱟᱹᱭ ᱵᱟᱹᱭ ᱛᱮ ᱱᱚᱣᱟ ᱫᱚ ᱱᱮᱛᱟᱨ ᱡᱩᱣᱟᱹᱱ ᱠᱚᱲᱟ ᱠᱚᱜᱮ ᱱᱚᱣᱟ ᱫᱚ ᱯᱨᱟᱛᱮᱠ ᱜᱟᱞᱢᱟᱨᱟᱣ ᱦᱩᱭᱩᱜᱼᱟ ᱚᱱᱟ ᱦᱤᱥᱟᱹᱵᱛᱮ ᱦᱟᱱᱛᱮ ᱱᱟᱟᱱᱛᱮ ᱵᱚᱞᱮ ᱱᱚᱣᱟ ᱫᱚ ᱵᱟᱨᱚᱱ ᱨᱮᱱᱟᱜ ᱵᱚᱱ ᱤᱭᱟᱹᱭᱟ ᱛᱚᱵᱮᱜᱮ ᱟᱵᱚᱣᱟᱜ ᱥᱚᱢᱟᱡᱽ ᱵᱟᱹᱭᱛᱮ ᱦᱟᱱᱛᱮ ᱞᱟᱦᱟᱜᱼᱟ᱾
ᱦᱳᱭ ᱟᱨ ᱢᱤᱫᱴᱮᱱ ᱠᱟᱛᱷᱟ ᱠᱟᱱᱟ ᱠᱤ ᱥᱚᱢᱟᱡᱽ ᱵᱟᱧᱪᱟᱣ ᱞᱟᱹᱜᱤᱫ ᱛᱮᱫᱚ ᱥᱟᱱᱟᱢ ᱠᱷᱚᱱ ᱢᱟᱲᱟᱝ ᱨᱮ ᱟᱯᱱᱟᱨᱛ ᱨᱮᱱ ᱢᱟᱺᱡᱷᱤ ᱵᱟᱵᱟ ᱚᱱᱠᱟᱜᱮ ᱡᱚᱛᱚ ᱦᱚᱲ ᱟᱯᱱᱟ ᱟᱯᱱᱟ ᱟᱹᱛᱩᱳ ᱨᱮᱱ ᱟᱯᱱᱟᱨ ᱡᱟᱜᱟ ᱨᱮ ᱟᱯᱱᱟᱨ ᱮᱞᱟᱠᱟ ᱨᱮᱫᱚ ᱟᱯᱱᱟᱨ ᱢᱟᱺᱡᱷᱤ ᱠᱚᱜᱮ ᱱᱟᱟᱜ ᱩᱱᱠᱩ ᱫᱤᱥᱚᱢ ᱢᱟᱺᱡᱷᱤ ᱠᱚ ᱥᱟᱶ ᱱᱟᱦᱟᱜ ᱜᱟᱞᱯᱟᱞ ᱢᱟᱨᱟᱨᱟᱣ ᱠᱟ ᱠᱟᱛᱮᱫ ᱱᱟᱜ ᱩᱱᱠᱩ ᱟᱯᱱᱟᱨ ᱟᱯᱱᱟᱨ ᱟᱛᱳ ᱨᱮ ᱥᱟᱥᱚᱱ ᱦᱩᱭᱩᱜᱼᱟ᱾ ᱛᱚᱵᱮ ᱟᱹᱱᱤᱡ ᱜᱮ ᱫᱤᱥᱚᱢ ᱫᱚ ᱮᱱᱛᱮᱜ ᱱᱚᱝᱠᱟ ᱵᱚᱱ ᱠᱚᱢ ᱤᱭᱟᱹ ᱫᱟᱲᱮᱭᱟᱜ-ᱟ ᱱᱚᱣᱟ ᱠᱚᱵᱚᱱ ᱠᱚᱱᱴᱨᱳᱞ ᱫᱟᱲᱮᱭᱟᱜ-ᱟ᱾ ᱟᱨ ᱵᱟᱠᱷᱟᱱ ᱫᱚ ᱮᱴᱟᱜ ᱟᱛᱳ ᱨᱮᱱ ᱦᱚᱲ ᱫᱚ ᱱᱟᱦᱟᱜ ᱵᱟᱢ ᱢᱟᱱᱟᱣ ᱫᱟᱲᱮᱭᱟᱭᱟ ᱮᱴᱟᱜ ᱟ ᱟᱹᱛᱳ ᱨᱮᱱ ᱦᱚᱲ ᱫᱚ᱾ ᱟᱢ ᱫᱚ ᱱᱤᱡᱮᱨ ᱟᱛᱩ ᱨᱮᱱ ᱢᱟᱺᱡᱷᱤ ᱯᱟᱨᱟᱱᱤᱠ ᱜᱮ ᱱᱷᱟᱜ ᱟᱯᱱᱟᱨ ᱟᱛᱳ ᱨᱮᱱ ᱦᱚᱲ ᱫᱚᱭ ᱥᱟᱥᱚᱱ ᱫᱟᱲᱮ ᱭᱟᱠᱚᱣᱟ ᱚᱱᱠᱟᱜ ᱜᱮ ᱟᱯᱱᱟᱨ ᱟᱯᱱᱟᱨ ᱛᱮ ᱦᱩᱫᱤᱥ ᱦᱩᱭᱩᱜ-ᱟ᱾ ᱟᱨ ᱵᱟᱝᱠᱷᱟᱱ ᱫᱚ ᱱᱟᱦᱟᱜ ᱱᱚᱝᱠᱟ ᱫᱚ ᱮᱴᱟᱜ ᱟᱛᱳ ᱨᱮᱫᱚ ᱥᱮ ᱟᱪᱠᱟ ᱫᱚ ᱵᱟᱵᱚᱱ ᱨᱚᱲ ᱫᱟᱲᱮᱭᱟᱜ-ᱟ ᱦᱳᱭ ᱥᱮ᱾
ᱦᱮᱸ ᱦᱮᱸ ᱠᱟᱱ ᱜᱮ ᱚᱱᱟᱢᱟ ᱮᱴᱟᱜ ᱟᱛᱳ ᱨᱮᱱ ᱫᱚ ᱚᱸᱰᱮᱱᱟᱜ ᱟᱠᱚ ᱪᱮᱫ ᱞᱮᱠᱟ ᱠᱚ ᱪᱟᱞᱟᱣ ᱵᱟᱱᱟᱣ ᱟᱠᱟᱫᱟ ᱩᱱᱠᱩ ᱚᱸᱰᱮᱱ ᱠᱚ ᱢᱟᱡᱷᱤ ᱢᱟᱫᱷᱮᱢ ᱛᱮᱜᱮ ᱵᱟᱲᱟᱭ ᱧᱚᱜᱚᱜ-ᱟ ᱛᱚᱵᱮ ᱜᱮ ᱚᱱᱛᱮᱱᱟᱜ
ᱦᱳᱭ ᱦᱳᱭ ᱛᱟᱦᱚᱞᱮ ᱜᱚᱢᱠᱮ ᱚᱠᱛᱚ ᱠᱚᱦᱚᱸ ᱠᱩᱲᱟᱹᱣᱮᱱ ᱛᱟᱞᱟᱝ-ᱟ ᱛᱚᱵᱮ ᱟᱹᱰᱤ ᱱᱟᱯᱟᱭ ᱟᱨᱦᱚᱸ ᱚᱱᱠᱟ ᱜᱮ ᱦᱟᱸᱜ ᱯᱚᱨᱮ ᱠᱟᱛᱷᱟ ᱦᱩᱭᱩᱜ-ᱟ ᱦᱮᱸ ᱢᱟ ᱛᱟᱦᱚᱞᱮ ᱡᱚᱦᱟᱨ ᱜᱮ᱾
ᱦᱮᱸ ᱴᱷᱤᱠ ᱴᱷᱤᱠ ᱯᱚᱨᱮᱛᱮ ᱠᱚᱛᱷᱟ ᱦᱩᱭᱩ ᱟ᱾